ᱦᱮᱸ ᱦᱮᱞᱳ ᱡᱚᱦᱟᱨ ᱜᱮ
ᱦᱳᱭ ᱡᱚᱦᱟᱨ ᱜᱮ ᱜᱚᱝᱠᱮ
ᱦᱮᱸ ᱡᱚᱦᱟᱨ ᱡᱚᱦᱟᱨ
ᱦᱳᱭ ᱫᱤᱭᱮ ᱱᱟᱯᱟᱭ ᱵᱟᱲᱟ ᱜᱮᱭᱟᱵᱮᱱ‍?
ᱦᱮᱸ ᱜᱚᱝᱠᱮ ᱱᱟᱯᱟᱭ ᱜᱮ ᱱᱟᱦᱟᱜ ᱢᱮᱱᱟᱜ ᱞᱤᱧᱟᱹ ᱱᱤᱛᱚᱜ ᱵᱚᱨᱛᱚᱢᱟᱱ ᱨᱮ
ᱟᱪᱪᱷᱟ
ᱦᱮᱸ ᱦᱮᱸ ᱟᱹᱵᱤᱱ ᱪᱮᱫ ᱞᱮᱠᱟ ᱢᱮᱱᱟᱜ ᱵᱤᱱᱟ
ᱦᱳᱭ ᱟᱹᱞᱤᱧ ᱦᱚᱸ ᱚᱱᱠᱟᱫᱚ ᱱᱤᱛ ᱞᱮᱠᱟ ᱫᱚ ᱦᱟᱸᱜ ᱪᱚᱴ ᱪᱟᱸᱫᱳᱣᱟᱜ ᱫᱟᱭᱟᱛᱮ ᱢᱚᱡᱽᱜ ᱜᱮ
ᱦᱮᱸ ᱦᱮᱸ
ᱟᱨ ᱚᱲᱟᱜ ᱠᱚᱨᱮ ᱢᱚᱡᱽ ᱵᱟᱲᱟ ᱜᱮ
ᱦᱮᱸ ᱢᱚᱡᱽ ᱢᱚᱸᱡᱽ ᱵᱟᱲᱟ ᱜᱮ ᱜᱚᱝᱠᱮ
ᱦᱳᱭ ᱟᱨ ᱱᱟᱦᱟᱜ ᱚᱱᱠᱟ ᱫᱟᱜ ᱡᱟᱹᱲᱤ ᱠᱚ ᱪᱮᱫᱞᱮᱠᱟ
ᱦᱮᱸ ᱫᱟᱜ ᱡᱟᱹᱲᱤ ᱠᱚᱦᱚ ᱛᱮᱦᱮᱧ ᱫᱚ ᱱᱟᱦᱟᱜ ᱱᱚᱜᱼᱚᱭ ᱥᱮᱛᱟᱜ ᱠᱷᱚᱱ ᱮ ᱫᱟᱜ ᱞᱮᱭ ᱠᱤᱪᱷᱩ ᱜᱟᱹᱲᱤᱡ ᱟᱫᱚ ᱱᱤᱛᱚᱜ ᱱᱟᱦᱟᱜ ᱫᱚ ᱵᱚᱱᱫᱚ ᱠᱟᱜ ᱱᱟᱜ ᱠᱟᱹᱡ ᱟᱹᱦᱥᱩᱲ ᱧᱚᱜ ᱠᱟᱫᱟᱭ
ᱟᱪᱪᱷᱟ ᱚᱱᱠᱟ ᱫᱚ ᱦᱟᱸᱜ ᱟᱹᱵᱤᱱ ᱫᱚ ᱚᱠᱟ ᱫᱤᱥᱚᱢ ᱠᱷᱚᱡᱟᱜᱼᱟ
ᱜᱚᱝᱠᱮ ᱟᱹᱞᱤᱧ ᱫᱚ ᱦᱟᱸᱜ ᱱᱚᱜᱼᱚᱭ ᱩᱲᱤᱥ ᱩᱲᱤᱥᱥᱟᱧ ᱞᱟᱹᱭᱫᱟ ᱟᱫᱚ ᱵᱤᱦᱟᱜ ᱵᱤᱦᱟᱨ ᱤᱧᱫᱚ ᱵᱮᱝᱜᱚᱞ ᱠᱷᱚᱱᱟᱜ
ᱚ ᱚᱝᱠᱟ ᱫᱚ ᱚᱠᱟ ᱢᱩᱞᱩᱠ
ᱜᱚᱝᱠᱮ ᱵᱟᱞᱤᱧ ᱵᱩᱡᱷᱟᱹ ᱫᱟᱲᱮᱭᱟᱜ ᱜᱮᱭᱟ ᱚᱝᱠᱟ ᱢᱟᱱᱮ ᱥᱟᱱᱛᱟᱞ ᱛᱮ ᱚᱱᱮ ᱵᱮᱥ ᱴᱷᱤᱠ ᱫᱚ ᱦᱟᱸᱜ
ᱟᱪᱪᱷᱟ ᱮᱱᱨᱮᱦᱚᱸ ᱢᱟᱱᱮ ᱰᱤᱥᱴᱤᱠ ᱛᱟᱦᱚᱞᱮ ᱞᱟᱹᱭ ᱵᱤᱱ ᱦᱟᱸᱜ
ᱟᱪᱪᱷᱟᱪᱪᱷᱟ ᱡᱷᱟᱲᱜᱨᱟᱢ ᱡᱟᱨᱜᱟᱢ
ᱟᱪᱪᱷᱟ ᱡᱷᱟᱲᱜᱨᱟᱢ ᱰᱤᱥᱴᱨᱤᱠ ᱜᱮ ᱵᱟᱝ
ᱦᱮᱸ ᱦᱮᱸ
ᱟᱪᱪᱷᱟ ᱟᱪᱪᱷᱟ ᱛᱟᱦᱞᱮ ᱠᱷᱟᱱ ᱫᱚ ᱱᱟᱜ ᱟᱵᱮᱱ ᱫᱚ ᱥᱤᱞ ᱥᱤᱞᱫᱟᱹ ᱫᱤᱥᱚᱢ
ᱦᱮᱸ ᱥᱤᱞᱫᱟᱹ ᱫᱤᱥᱚᱢ ᱞᱟᱹᱭ ᱞᱮᱠᱷᱟᱱ ᱦᱚᱸ ᱜᱟᱱᱚᱜ ᱜᱮᱭᱟ ᱟᱫᱚ ᱟᱞᱮ ᱫᱚ ᱦᱚᱸᱜ ᱥᱤᱞᱫᱟᱹ ᱠᱷᱱᱟᱜ ᱫᱚ ᱠᱟᱹᱡ ᱟᱹᱲᱤ ᱥᱟᱺᱜᱤᱧ ᱨᱮᱜᱮ ᱦᱮᱱᱟᱜ ᱞᱮᱭᱟ ᱱᱟᱦᱟᱜ
ᱦᱮᱸ ᱱᱟᱣᱟ ᱩᱲᱤᱥᱥᱟ ᱞᱩᱨᱳ ᱩᱲᱤᱥᱥᱟ ᱥᱟᱭᱰ ᱨᱮ
ᱚ ᱟᱪᱪᱷᱟ ᱟᱪᱪᱷᱟ ᱟᱪᱪᱷᱟ ᱚ ᱟᱹᱞᱤᱧ ᱫᱚ ᱱᱟᱟᱜ ᱚᱱᱠᱟ ᱫᱚ ᱵᱟᱸᱫᱣᱟᱱ ᱥᱟᱭᱤᱰ
ᱵᱟᱝ ᱟᱪᱪᱷᱟ ᱟᱪᱪᱷᱟ ᱦᱮᱸ ᱴᱷᱤᱠ ᱴᱷᱤᱠ
ᱦᱳᱭ ᱟᱪᱪᱷᱟ ᱱᱤᱛᱚᱜ ᱫᱚ ᱚᱱᱠᱟ ᱫᱚ ᱟᱹᱞᱤᱧ ᱦᱚᱸ ᱚᱲᱟᱜ ᱠᱚᱨᱮ ᱜᱮ
ᱟᱪᱪᱷᱟ ᱟᱪᱪᱷᱟ ᱚᱲᱟᱜ ᱠᱚᱨᱮ ᱜᱮ
ᱦᱳᱭ ᱟᱨ ᱟᱹᱵᱤᱱ ᱜᱮ
ᱟᱹᱞᱤᱧ ᱦᱚᱸ ᱱᱚᱜ-ᱚᱭ ᱚᱲᱟᱜ ᱥᱮᱫ ᱨᱮᱜᱮ ᱦᱟᱸᱜ ᱱᱤᱛᱚᱜ ᱫᱚ ᱢᱮᱱᱟᱜ ᱞᱤᱧᱟ ᱦᱮᱸ ᱠᱟᱹᱢᱤ ᱠᱚ ᱠᱟᱹᱡ ᱜᱚᱲᱚ ᱵᱟᱲᱟ ᱦᱩᱭᱩᱜ ᱠᱟᱱᱟ ᱛᱚ ᱚᱲᱟᱜ ᱠᱚᱨᱮ ᱚᱱᱟ ᱠᱷᱟᱹᱛᱤᱨ ᱚᱲᱟᱜ ᱨᱮ ᱢᱮᱱᱟᱜ ᱟᱠᱟᱫᱤᱧᱟᱹ ᱱᱤᱛᱚᱜ ᱫᱚ
ᱟᱪᱪᱷᱟ ᱦᱳᱭ ᱚᱱᱠᱟ ᱫᱚ ᱪᱟᱥᱵᱟᱥ ᱠᱚᱫᱚ ᱟᱨᱤ ᱮᱦᱚᱵ ᱵᱟᱲᱟ ᱦᱩᱭᱩᱜ-ᱟ
ᱦᱮᱸ ᱦᱮᱸ ᱪᱟᱥᱵᱟᱥ ᱠᱚᱫᱚ ᱦᱟᱸᱜ ᱱᱚᱜᱚᱭ ᱟᱨᱟᱢᱵᱚ ᱟᱠᱟᱱᱟ ᱠᱟᱹᱢᱤ ᱠᱚᱫᱚ ᱦᱟᱸᱜ
ᱚᱻᱚᱱᱠᱟ ᱫᱚ ᱛᱟᱦᱚᱞᱮ ᱟᱯᱮ ᱥᱮᱱ ᱫᱚ ᱠᱟᱹᱴᱤᱡ ᱵᱮᱥ ᱫᱷᱟᱨᱟ ᱜᱮ ᱫᱟᱜ ᱟᱠᱟᱜᱼᱟᱭ
ᱦᱮᱸ ᱫᱟᱜ ᱫᱚ ᱱᱟᱯᱟᱭ ᱜᱮ ᱫᱟᱜ ᱠᱟᱫᱟᱭ
ᱦᱳᱭ ᱛᱟᱦᱚᱞᱮ ᱜᱚᱢᱠᱮ ᱚᱱᱠᱟ ᱢᱤᱫᱴᱮᱱ ᱡᱟᱦᱟᱱᱟᱜ ᱥᱟᱛᱟᱢ ᱤᱫᱤ ᱠᱟᱛᱮᱫ ᱜᱟᱞᱚᱪ ᱞᱮᱱᱠᱷᱟᱱ ᱵᱟᱝ ᱢᱚᱡᱽ ᱠᱚᱜᱼᱟ
ᱦᱮᱸ ᱱᱟᱯᱟᱭ ᱠᱚᱜᱮ ᱜᱚᱝᱠᱮ ᱟᱫᱚ ᱟᱹᱵᱤᱱ ᱜᱮ ᱞᱟᱹᱭ ᱵᱤᱱ ᱚᱠᱟ ᱤᱫᱤ ᱠᱟᱛᱮᱞᱟᱝ ᱨᱚᱯᱚᱲᱟ
ᱦᱳᱭ ᱚᱱᱠᱟ ᱢᱟ ᱟᱹᱞᱤᱧ ᱦᱚᱸ ᱢᱤᱫᱴᱮᱱ ᱦᱩᱰᱤᱧ ᱧᱚᱜ ᱚᱱᱠᱟᱞᱤᱧ ᱩᱭᱦᱟᱹᱨ ᱠᱟᱜ-ᱟ ᱟᱨ ᱡᱩᱫᱤ ᱚᱱᱠᱟ ᱵᱟᱹᱲᱤᱡ ᱵᱟᱵᱮᱱ ᱢᱚᱱᱮᱭᱟ ᱛᱟᱦᱚᱞᱮ ᱱᱤᱦᱟᱹᱛ ᱞᱤᱧ ᱞᱟᱹᱭ ᱥᱚᱫᱚᱨᱟ
ᱵᱟᱝ ᱵᱟᱝ ᱵᱟᱹᱲᱤᱡ ᱫᱚ ᱵᱟᱞᱤᱧ ᱢᱚᱱᱮᱭᱟ ᱞᱟᱹᱭ ᱵᱤᱱ
ᱦᱳᱭ ᱚᱱᱠᱟ ᱫᱚ ᱡᱩᱫᱤ ᱵᱤᱨ ᱥᱮᱸᱫᱽᱨᱟ ᱤᱫᱤ ᱠᱟᱛᱮᱫ ᱠᱟᱛᱷᱟ ᱦᱩᱭ ᱠᱚᱜ ᱠᱮᱭᱟ ᱛᱟᱦᱚᱞᱮ ᱪᱮᱫ ᱞᱮᱠᱟ ᱜᱟᱱ
ᱦᱮᱸ ᱱᱟᱯᱟᱭ ᱠᱚᱜ ᱜᱮ
ᱦᱳᱭ
ᱦᱮᱸ ᱦᱮᱸ
ᱛᱟᱦᱚᱞᱮ ᱚᱱᱠᱟ ᱫᱚ ᱟᱹᱵᱤᱱ ᱪᱮᱫᱠᱟ ᱵᱤᱱ ᱢᱚᱱᱮᱭᱟ ᱟᱹᱞᱤᱧᱟᱜ ᱞᱤᱧ ᱞᱟᱹᱭᱮᱫ-ᱟ ᱟᱞᱮ ᱱᱚᱣᱟ ᱴᱚᱴᱷᱟ ᱨᱮᱢᱟ ᱱᱤᱛᱳᱜ ᱵᱤᱨ ᱥᱮᱸᱫᱽᱨᱟ ᱥᱮ ᱱᱚᱜ-ᱚᱭ ᱟᱡᱳᱫᱤᱭᱟᱹ ᱵᱤᱨ ᱠᱚᱦᱚᱸ ᱵᱟᱝᱠᱚ ᱥᱮᱸᱫᱽᱨᱟ ᱦᱚᱪᱚᱣᱟᱵᱚᱱ ᱠᱟᱱᱟ ᱱᱚᱣᱟ ᱠᱚ ᱤᱫᱤ ᱠᱟᱛᱮᱫ ᱟᱹᱵᱤᱱ ᱢᱚᱱᱮᱭᱟ ᱪᱮᱫ ᱞᱮᱠᱟ ᱡᱮ ᱱᱚᱣᱟ ᱫᱚ ᱟᱵᱚ ᱟᱹᱫᱤᱵᱟᱹᱥᱤ ᱠᱚᱣᱟᱜ ᱫᱚ ᱵᱟᱝ ᱠᱟᱱᱟ ᱥᱮ ᱟᱵᱚ ᱥᱚᱨᱠᱟᱨᱟᱜ ᱱᱤᱭᱚᱢ ᱜᱮ ᱢᱟᱱᱟᱣ ᱫᱚᱨᱠᱟᱨ
ᱦᱩ ᱱᱚᱜ-ᱚᱭ ᱦᱟᱜ ᱱᱤᱛᱚᱜ ᱡᱟᱦᱟᱸ ᱠᱚ ᱥᱮᱸᱫᱽᱨᱟ ᱠᱚ ᱢᱟᱱᱟᱭᱮᱫᱟ ᱟᱫᱚ ᱟᱹᱞᱤᱧ ᱫᱚ ᱦᱟᱸᱜ ᱵᱟᱞᱤᱧ ᱧᱮᱞ ᱟᱠᱟᱫᱟ ᱵᱤᱨ ᱠᱚᱫᱚ ᱡᱟᱦᱟᱸ ᱵᱤᱱ ᱞᱟᱹᱭ ᱮᱫᱟ ᱛᱚ ᱦᱟᱸᱜ ᱱᱚᱣᱟ ᱟᱫᱚ ᱡᱟᱹ ᱞᱤᱧ ᱵᱟᱲᱟᱭᱞᱤᱧ ᱱᱚᱣᱟ ᱞᱤᱧ ᱞᱟᱹᱭᱫᱟ
ᱦᱳᱭ
ᱱᱚᱜ-ᱚᱭ ᱥᱮᱸᱫᱽᱨᱟ ᱠᱚᱫᱚ ᱦᱟᱸᱜ ᱱᱚᱣᱟ ᱫᱚ ᱟᱵᱚ ᱦᱟᱸᱜ ᱯᱟᱹᱦᱤᱞ ᱠᱷᱚᱱᱟᱜ ᱵᱚᱱ ᱥᱮᱸᱫᱽᱨᱟ ᱟᱹᱜᱩ ᱠᱟᱫᱟ ᱱᱚᱣᱟ ᱫᱚ ᱟᱵᱚ ᱢᱤᱫᱴᱟᱝ ᱥᱮ ᱥᱮᱨᱣᱟ ᱨᱮ ᱢᱮᱱᱟᱜ ᱢᱮᱱᱟᱜ ᱟᱠᱟᱫᱟ ᱦᱮᱸ ᱟᱨ ᱟᱵᱚ ᱫᱚ ᱟᱵᱚ ᱥᱟᱱᱛᱟᱲ ᱦᱚᱯᱚᱱ ᱠᱚᱫᱚ ᱥᱮᱸᱫᱽᱨᱟᱭ ᱜᱮᱭᱟᱵᱚᱱ ᱟᱫᱚ ᱱᱚᱜ-ᱚᱭ ᱡᱮ ᱠᱚ ᱢᱟᱱᱟᱣᱮᱫ ᱵᱚᱱᱟ ᱥᱮ ᱥᱮᱸᱫᱽᱨᱟ ᱚᱱᱠᱟ ᱫᱚ ᱢᱟᱱᱟ ᱫᱚ ᱞᱟᱹᱠᱛᱤ ᱛᱮᱫᱚ ᱵᱟᱝ ᱠᱟᱱᱟ
ᱦᱳᱭ
ᱦᱮᱸ ᱢᱟᱱᱮ ᱥᱮᱸᱫᱽᱨᱟ ᱫᱚ ᱦᱩᱭᱩᱜ ᱨᱮᱦᱚᱸ ᱚᱱᱠᱟ ᱢᱤᱫ ᱴᱟᱝ ᱟᱵᱚ ᱫᱤᱱ ᱫᱚ ᱵᱟᱵᱚᱱ ᱥᱮᱱᱚᱜ ᱠᱟᱱᱟ ᱡᱟᱦᱟᱸ ᱥᱮᱫ ᱢᱤᱫᱴᱟᱝ ᱮᱸ ᱥᱮᱸᱫᱽᱨᱟ ᱫᱚ ᱦᱟᱸᱜ ᱡᱟᱦᱟᱸ ᱢᱤᱫᱴᱟᱝ ᱫᱤᱱ ᱱᱮᱰᱟ ᱜᱚᱴᱟ ᱠᱟᱛᱮᱵᱚᱱ ᱥᱮᱱᱚᱜ ᱠᱟᱱᱟ ᱡᱟᱦᱟᱸ ᱢᱟᱨᱟᱝ ᱥᱮᱸᱫᱽᱨᱟ ᱠᱚᱵᱚ ᱥᱮᱱᱚᱜ ᱠᱟᱱᱟ ᱦᱮᱸ ᱦᱮᱸ ᱱᱚᱣᱟ ᱫᱚ ᱱᱚᱜ-ᱚᱭ ᱦᱟᱸᱜ ᱵᱟᱠᱚ ᱥᱮᱫᱨᱟ ᱦᱚᱪᱚ ᱠᱟᱱᱟ ᱱᱚᱣᱟ ᱤᱫᱤ ᱠᱟᱛᱮᱜ ᱫᱚ ᱦᱟᱸᱜ ᱠᱟᱹᱡ ᱢᱟᱱᱮ ᱟᱲᱤᱥ ᱜᱮᱞᱤᱧ ᱤᱭᱟᱹ ᱵᱩᱡᱷᱟᱹᱣ ᱫᱟ
ᱦᱳᱭ ᱚᱱᱠᱟᱜᱮ ᱟᱹᱞᱤᱧ ᱟᱹᱞᱤᱧᱟᱜ ᱡᱟᱦᱟᱸ ᱛᱤᱱᱟᱹᱜ ᱵᱩᱡᱽ ᱞᱮᱠᱷᱟᱜ ᱟᱹᱞᱤᱧ ᱫᱚᱞᱤᱧ ᱢᱚᱱᱮᱭᱟ ᱟᱵᱚ ᱫᱚ ᱥᱟᱱᱛᱟᱲ ᱦᱚᱯᱚᱱ ᱠᱟᱱᱟ ᱵᱚᱱ ᱡᱮᱦᱮᱛᱩ ᱟᱵᱚ ᱫᱚ ᱥᱮᱫᱟᱭ ᱠᱷᱚᱱ ᱵᱤᱨ ᱥᱮᱸᱫᱽᱨᱟ ᱥᱮ ᱵᱤᱨ ᱯᱟᱠᱟᱲᱮ ᱫᱟᱬᱟ ᱠᱟᱛᱮᱫ ᱜᱮᱵᱚᱱ ᱦᱟᱨᱟᱣ ᱠᱟᱱᱟ ᱦᱚᱭᱛᱳ ᱱᱤᱛᱚᱜ ᱜᱮ ᱵᱟᱡᱟᱨ ᱥᱟᱦᱟᱨ ᱨᱮᱵᱚᱱ ᱛᱟᱦᱮᱱ ᱠᱟᱱᱛᱮ ᱱᱤᱛᱚᱜ ᱵᱟᱡᱟᱨ ᱥᱟᱦᱟᱨ ᱨᱮ ᱫᱤᱠᱩ ᱯᱩᱥᱤ ᱞᱮᱠᱟ ᱵᱚᱱ ᱛᱟᱦᱮᱱ ᱠᱟᱱᱟ ᱥᱮ ᱩᱱᱠᱩ ᱥᱟᱶ ᱵᱚᱱ ᱢᱮᱥᱟᱜ ᱠᱟᱱᱟ ᱛᱚ ᱢᱮᱱᱫᱚ ᱟᱵᱚ ᱫᱚ ᱟᱹᱫᱤᱵᱟᱹᱥᱤ ᱠᱟᱱᱟ ᱵᱚᱱ ᱥᱟᱱᱛᱟᱲ ᱦᱚᱯᱚᱱ ᱠᱟᱱᱟᱵᱚᱱ ᱟᱵᱚ ᱫᱚ ᱵᱤᱨ ᱠᱷᱚᱱ ᱜᱮᱵᱚᱱ ᱦᱮᱡ ᱠᱟᱱᱟ ᱛᱟᱦᱞᱮ ᱵᱤᱨ ᱥᱮᱸᱫᱽᱨᱟ ᱫᱚ ᱟᱵᱚᱣᱟᱜ ᱟᱵᱚᱣᱟᱜ ᱢᱟᱭᱟᱢ ᱨᱮᱱᱟᱜ ᱠᱟᱱᱟ ᱛᱚ ᱚᱱᱟᱨᱮ ᱚᱱᱟ ᱛᱟᱞᱟᱨᱮ ᱟᱹᱞᱤᱧ ᱞᱤᱧ ᱢᱮᱱᱟ ᱥᱚᱨᱠᱟᱨ ᱦᱚᱸ ᱚᱱᱟ ᱛᱟᱞᱟ ᱨᱮᱫᱚ ᱢᱤᱫᱴᱮᱱ ᱚᱱᱟ ᱡᱟᱦᱟᱸ ᱟᱵᱚᱭ ᱚᱱᱟ ᱠᱷᱚᱱᱮ ᱪᱷᱟᱰᱟᱣᱮᱫ ᱵᱚᱱᱟ ᱛᱚ ᱚᱱᱟ ᱫᱚ ᱟᱹᱞᱤᱧ ᱞᱤᱧ ᱢᱮᱱᱟ ᱚᱱᱟ ᱫᱚ ᱩᱪᱤᱛ ᱨᱮᱱᱟᱜ ᱫᱚ ᱵᱟᱝ ᱠᱟᱱᱟ ᱟᱨ ᱡᱮᱦᱮᱛᱩ ᱚᱱᱟ ᱫᱚ ᱟᱵᱚᱣᱟᱜ ᱥᱟᱶᱛᱟ ᱨᱮᱱᱟᱜ ᱠᱟᱱᱟ ᱟᱵᱚᱣᱟᱜ ᱥᱚᱢᱟᱡᱽ ᱨᱮᱱᱟᱜ ᱠᱟᱱᱟ
ᱴᱷᱤᱠ ᱴᱷᱤᱠ
ᱦᱳᱭ ᱥᱮᱫᱟᱭ ᱥᱮᱫᱟᱭ ᱟᱵᱚᱨᱮᱱ ᱟᱵᱚᱨᱮᱱ ᱦᱟᱯᱲᱟᱢ ᱠᱚ ᱡᱟᱦᱟᱸ ᱞᱮᱠᱟ ᱠᱚ ᱧᱮᱞ ᱟᱹᱜᱩ ᱠᱟᱫᱟ ᱥᱮ ᱡᱟᱦᱟᱸ ᱞᱮᱠᱟ ᱠᱚ ᱠᱟᱹᱢᱤ ᱟᱹᱜᱩ ᱠᱟᱫᱟ ᱱᱤᱛᱚᱜ ᱦᱚᱸᱛᱚ ᱟᱵᱚ ᱦᱚᱸ ᱚᱱᱠᱟ ᱜᱮᱵᱚᱱ ᱪᱟᱞᱟᱜᱼᱟ ᱥᱮ
ᱦᱮᱸ ᱦᱮᱸ ᱢᱟᱱᱮ ᱚᱱᱟ ᱫᱚ ᱢᱤᱫᱴᱟᱝ ᱟᱵᱚᱣᱟᱜ ᱢᱟᱱᱮ ᱢᱤᱫᱴᱟᱝ ᱥᱮᱨᱣᱟ ᱠᱟᱱᱟ ᱪᱮᱫ ᱞᱮᱠᱟ ᱪᱮᱫ ᱞᱮᱠᱟ ᱞᱟᱦᱟ ᱠᱚ ᱠᱚᱨᱟᱣ ᱟᱹᱜᱩ ᱟᱠᱟᱫᱟ ᱱᱤᱛᱚᱜ ᱟᱵᱚ ᱚᱱᱟ ᱠᱚᱨᱟᱣ ᱦᱩᱭᱩᱜ ᱛᱟᱵᱚᱱᱟ ᱴᱟᱴᱠᱟ ᱜᱮ ᱦᱚᱴᱟᱛ ᱢᱮᱱᱛᱮ ᱵᱚᱱᱫᱚ ᱞᱮᱠᱷᱟᱱ ᱫᱚ ᱦᱟᱸᱜ ᱵᱟᱝ ᱜᱟᱱᱚᱜ ᱠᱟᱱᱟ ᱚᱱᱠᱟ ᱫᱚ ᱦᱟᱸᱜ
ᱦᱳᱭ ᱛᱚ ᱚᱱᱠᱟᱜᱮ ᱱᱚᱜ-ᱚᱭ ᱵᱟᱨᱯᱮ ᱥᱮᱨᱢᱟ ᱦᱩᱭᱩᱜ ᱠᱟᱱᱟ ᱧᱮᱞ ᱦᱩᱭᱩᱜ ᱠᱟᱱᱟ ᱟᱡᱚᱫᱤᱭᱟᱹ ᱵᱩᱨᱩ ᱥᱮᱸᱫᱽᱨᱟ ᱦᱚᱭᱛᱚ ᱟᱸᱡᱚᱢ ᱠᱟᱫᱟ ᱵᱤᱱ ᱥᱮ ᱱᱚᱝᱠᱟ ᱥᱮᱨᱮᱧ ᱠᱚᱨᱮ ᱦᱚᱸ ᱚᱱᱠᱟ ᱠᱚ ᱤᱭᱟᱹ ᱵᱟᱲᱟ ᱠᱟᱫᱟ ᱩᱰᱩᱠ ᱵᱟᱲᱟ ᱠᱟᱫᱟ ᱠᱚ ᱡᱮ ᱟᱡᱚᱫᱤᱭᱟᱹ ᱵᱩᱨᱩ ᱥᱮᱸᱫᱽᱨᱟ ᱤᱫᱤ ᱠᱟᱛᱮᱫ ᱛᱚ ᱥᱟᱵᱷᱟᱵᱤᱠ ᱵᱮᱯᱟᱨ ᱚᱱᱠᱟ ᱫᱚ ᱱᱟᱦᱟᱜ ᱟᱹᱰᱤ ᱠᱚᱢ ᱦᱚᱲ ᱢᱮᱱᱟᱜ ᱠᱚᱣᱟ ᱦᱚᱭ ᱚᱱᱠᱟ ᱟᱡᱚᱫᱤᱭᱟᱹ ᱵᱩᱨᱩ ᱥᱮᱸᱫᱽᱨᱟ ᱨᱮᱱᱟᱜ ᱠᱟᱛᱷᱟ ᱵᱟᱝ ᱠᱚ ᱵᱟᱲᱟᱭᱟ ᱛᱚ ᱚᱸᱰᱮ ᱦᱟᱸ ᱧᱮᱞ ᱦᱩᱭᱩᱜ ᱠᱟᱱᱟ ᱱᱚᱜᱼᱚᱭ᱾ ᱚᱱᱠᱟ ᱫᱚ ᱯᱨᱚᱥᱟᱥᱚᱱ ᱵᱟᱠᱷᱨᱟ ᱠᱷᱚᱱ ᱠᱚ ᱟᱴᱚᱠᱮᱫ ᱠᱚᱣᱟ ᱠᱚ ᱡᱮ ᱵᱟᱝ ᱜᱟᱱᱚᱜᱼᱟ ᱢᱮᱱᱛᱮ ᱱᱚᱣᱟ ᱫᱚ ᱚᱱᱠᱟ ᱧᱮᱞ ᱦᱩᱭᱩᱜ ᱠᱟᱱᱟ ᱛᱚ ᱱᱚᱣᱟ ᱡᱤᱱᱤᱥ ᱨᱮ ᱟᱹᱞᱤᱧ ᱦᱚᱸ ᱟᱹᱰᱤ ᱟᱹᱲᱤᱥ ᱞᱤᱧ ᱟᱴᱠᱟᱨᱮᱜᱼᱟ ᱡᱮᱦᱮᱛᱩ ᱚᱱᱟ ᱫᱚ ᱟᱵᱚᱣᱟᱜ ᱢᱤᱫᱴᱮᱱ ᱥᱚᱢᱟᱡᱽ ᱵᱤᱨᱳᱫᱷ ᱨᱮ ᱞᱮᱠᱟ ᱞᱤᱧ ᱵᱩᱡᱷᱟᱹᱣᱮᱫᱼᱟ ᱟᱹᱞᱤᱧ ᱫᱚ
ᱴᱷᱤᱠ ᱴᱷᱤᱠ ᱦᱮᱸ ᱚᱱᱟ ᱫᱚ ᱟᱹᱰᱤ ᱢᱟᱨᱟᱝ ᱠᱟᱛᱷᱟ ᱵᱤᱱ ᱞᱟᱹᱭ ᱠᱮᱫᱟ ᱦᱮᱸ ᱡᱮᱞᱮᱠᱟ ᱟᱵᱚᱣᱟᱜ ᱫᱚ ᱯᱟᱹᱦᱤᱞ ᱠᱷᱚᱱᱟᱜ ᱢᱮᱱᱟᱜ ᱟᱠᱟᱫᱟ ᱥᱮᱸᱫᱽᱨᱟ ᱢᱟᱱᱮ ᱡᱮ ᱡᱤᱵᱽ ᱡᱤᱭᱟᱹᱞᱤ ᱥᱮᱸᱫᱽᱨᱟᱭ ᱮᱢᱚᱱ ᱠᱟᱛᱷᱟ ᱫᱚ ᱵᱟᱝ ᱠᱟᱱᱟ ᱟᱹᱰᱤ ᱠᱤᱪᱷᱩ ᱵᱚᱱ ᱥᱮᱸᱫᱽᱨᱟ ᱜᱮᱭᱟ ᱡᱮᱞᱮᱠᱟ ᱵᱤᱨ ᱨᱮᱦᱚᱸ ᱟᱵᱚ ᱫᱚ ᱦᱮᱸ ᱱᱚᱣᱟ ᱡᱮᱢᱚᱱ ᱩᱫᱽ ᱠᱚᱵᱚ ᱥᱮᱸᱫᱽᱨᱟᱭᱟ ᱩᱫ ᱯᱩᱴᱠᱟᱹ ᱦᱮᱸ ᱛᱟᱯᱚᱨᱮ ᱚᱱᱟ ᱟᱲᱟᱜ ᱠᱚ ᱟᱵᱚ ᱡᱚᱢ ᱵᱟᱧᱟᱣ ᱞᱟᱹᱜᱤᱫ ᱦᱮᱸ ᱥᱮᱸᱫᱽᱨᱟ ᱫᱚ ᱟᱵᱚᱣᱟᱜ ᱞᱟᱦᱟ ᱠᱷᱚᱱᱟᱜ ᱜᱮ ᱢᱮᱱᱟᱜ ᱟᱠᱟᱫᱟ ᱥᱮᱸᱫᱽᱨᱟ ᱢᱟᱱᱮ ᱢᱤᱫ ᱠᱟᱛᱷᱟᱭ ᱞᱟᱹᱭ ᱠᱷᱟᱱ ᱟᱵᱚᱣᱟᱜ ᱢᱟᱱᱮ ᱡᱚᱢ ᱟᱹᱥᱩᱞ ᱡᱟᱦᱟᱸ ᱡᱚᱜᱟᱲ ᱡᱟᱦᱟᱸ ᱡᱤᱱᱤᱥ ᱡᱚᱜᱟᱲᱚᱜᱼᱟ᱾ ᱢᱟᱱᱮ ᱟᱵᱚᱣᱟᱜ ᱫᱤᱱᱟᱹᱢ ᱫᱤᱱ ᱪᱟᱞᱟᱜᱼᱟ ᱱᱚᱜᱼᱚ ᱱᱚᱝᱠᱟ ᱢᱤᱫᱴᱟᱝ ᱠᱟᱛᱷᱟ ᱠᱟᱱᱟ᱾
ᱦᱳᱭ ᱛᱚ ᱯᱳᱭᱞᱳ ᱡᱚᱠᱷᱚᱱ ᱟᱵᱚ ᱟᱵᱚ ᱡᱚᱠᱷᱚᱱ ᱵᱚᱱ ᱮᱛᱚᱦᱚᱵ ᱞᱮᱫᱟ᱾ ᱥᱮ ᱡᱤᱭᱚᱱ ᱠᱷᱟᱸᱰᱟᱣ ᱠᱚ ᱮᱦᱚᱵ ᱞᱮᱫ ᱛᱟᱦᱮᱱᱟ ᱟᱵᱚᱨᱮᱱ᱾ ᱥᱮᱫᱟᱭ ᱯᱩᱨᱵᱚ ᱯᱩᱨᱩᱥ ᱠᱷᱚᱱ ᱛᱚ ᱩᱱᱫᱚ ᱚᱱᱠᱟ ᱢᱟ ᱟᱵᱚ ᱵᱟᱹᱫᱽ ᱨᱮ ᱪᱟᱥᱼᱵᱟᱥ ᱠᱟᱛᱮᱜ ᱢᱟ ᱵᱟᱵᱚᱱ ᱡᱚᱢᱮᱫ ᱛᱟᱦᱮᱱᱟ ᱡᱟᱦᱟᱸ ᱞᱮᱠᱟ ᱟᱹᱞᱤᱧ ᱟᱸᱡᱚᱢ ᱠᱟᱫᱟ ᱥᱮ ᱚᱱᱠᱟ ᱯᱟᱲᱦᱟᱣ ᱥᱮ ᱵᱟ ᱯᱚᱛ ᱛᱚᱵ ᱨᱮ ᱧᱮᱞ ᱵᱟᱲᱟ ᱠᱟᱛᱮ ᱡᱟᱦᱟᱸ ᱛᱤᱱᱟᱹᱜ ᱞᱤᱧ ᱵᱩᱡᱷᱟᱹᱣ ᱠᱟᱫᱟ ᱛᱚ ᱮᱱᱠᱷᱟᱱ ᱫᱚ ᱱᱚᱣᱟ ᱠᱚ ᱵᱟᱹᱜᱤ ᱠᱟᱛᱮᱫ ᱫᱚ ᱟᱵᱚ ᱦᱚᱸ ᱢᱮᱱ ᱞᱮᱠᱷᱟᱱ ᱫᱚ ᱥᱚᱨᱠᱟᱨᱟᱜ ᱠᱟᱛᱷᱟ ᱦᱚᱸ ᱵᱟᱝ ᱢᱟᱱᱟᱣ ᱫᱚᱨᱠᱟᱨᱚᱜ ᱠᱟᱱᱟ ᱱᱤᱭᱟᱹ ᱨᱮ ᱫᱚ᱾ ᱵᱟᱠᱤ ᱡᱤᱱᱤᱥ ᱨᱮᱫᱚ ᱦᱚᱭᱛᱚ ᱢᱟᱱᱟᱣ ᱫᱟᱲᱮᱭᱟᱜᱼᱟ ᱵᱚᱱ᱾ ᱠᱤᱱᱛᱩ ᱱᱚᱣᱟ ᱫᱚ ᱟᱵᱚᱣᱟᱜ ᱱᱤᱛᱚᱜ ᱫᱚ ᱪᱮᱞᱠᱟ ᱢᱤᱫᱴᱮᱱ ᱟᱹᱨᱤᱼᱪᱟᱹᱞᱤ ᱨᱮᱱᱟᱜ ᱦᱤᱥᱥᱟ ᱦᱩᱭ ᱠᱟᱱᱟ ᱢᱮᱱᱛᱮ ᱟᱹᱞᱤᱧ ᱞᱤᱧ ᱢᱚᱱᱮᱭᱟ ᱱᱤᱛᱚᱜ ᱫᱚ᱾
ᱮᱸ ᱦᱮᱸ ᱴᱷᱤᱠ ᱴᱷᱤᱠ ᱵᱤᱱ ᱞᱟᱹᱭ ᱠᱮᱫᱟ ᱜᱚᱝᱠᱮ᱾ ᱚᱱᱟ ᱫᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱫᱟ ᱟᱸ ᱱᱚᱝᱠᱟ ᱫᱚ ᱦᱮᱸᱛᱚ ᱱᱚᱣᱟ ᱫᱚ ᱩᱢ ᱦᱮ ᱛᱚ ᱢᱟᱱᱟᱣ ᱞᱟᱹᱠᱛᱤ ᱵᱟᱝ ᱠᱟᱱᱟ᱾ ᱦᱮᱸ ᱦᱮᱸᱛᱚ ᱜᱚᱝᱠᱮ ᱛᱟᱦᱚᱞᱮ ᱟᱹᱵᱤᱱ ᱱᱚᱝᱠᱟ ᱥᱮᱸᱫᱽᱨᱟ ᱠᱚᱵᱤᱱ ᱪᱟᱞᱟᱣ ᱵᱟᱲᱟ ᱟᱠᱟᱱᱟ ᱥᱮ ᱵᱟᱝᱟ?
ᱦᱳᱭ ᱜᱚᱝᱠᱮ ᱚᱱᱠᱟ ᱫᱚ ᱦᱚᱭ ᱥᱮᱱ ᱵᱟᱲᱟ ᱦᱩᱭᱠᱟᱱ ᱜᱮᱭᱟ᱾ ᱱᱚᱝᱠᱟ ᱟᱞᱮ ᱦᱚᱸ ᱚᱱᱠᱟ ᱫᱚ ᱵᱤᱨ ᱥᱩᱨ ᱨᱮᱜᱮ ᱮ ᱫᱤᱥᱚᱢ ᱫᱚ ᱱᱟᱦᱟᱜ᱾ ᱠᱟᱱᱟ ᱛᱚ ᱥᱩᱨ ᱛᱮᱜᱮ ᱚᱱᱠᱟ ᱩᱸ-ᱩᱸ-ᱵᱤᱨ ᱠᱚᱦᱚᱸ ᱢᱮᱱᱟᱜᱼᱟ ᱥᱮ ᱵᱤᱨ ᱯᱟᱨᱚᱢ ᱠᱟᱛᱮᱜ ᱦᱚᱸ ᱟᱹᱛᱳ ᱢᱮᱱᱟᱜᱼᱟ ᱤᱱᱟᱹ ᱯᱟᱨᱚᱢ ᱵᱤᱨ ᱢᱮᱱᱟᱜᱼᱟ, ᱚᱱᱠᱟᱜ ᱜᱮ ᱢᱟᱱᱮ ᱵᱟᱫ ᱢᱤᱫᱴᱮᱱ ᱟᱛᱩ ᱵᱟᱫ ᱚᱱᱠᱟ ᱢᱤᱫᱴᱮᱱ ᱟᱛᱩ ᱚᱱᱠᱟ ᱵᱟᱫ ᱤᱭᱟᱹ ᱢᱮᱱᱟᱜᱼᱟ ᱵᱤᱨ ᱢᱮᱱᱟᱜᱼᱟ᱾ ᱛᱚ ᱚᱱᱠᱟ ᱫᱚ ᱥᱮᱱ ᱵᱟᱲᱟ ᱦᱩᱭ ᱟᱠᱟᱱ ᱜᱮᱭᱟ ᱪᱮᱫᱟᱜ ᱵᱟᱝ ᱞᱤᱧ ᱞᱟᱹᱭᱟ ᱮᱲᱮ ᱠᱟᱛᱷᱟ ᱫᱚ᱾ ᱚᱱᱠᱟ ᱫᱚ ᱥᱟᱵᱷᱟᱵᱤᱠ ᱚᱱᱠᱟ ᱫᱚ ᱵᱟᱹᱲᱤᱡ ᱠᱤᱪᱷᱩ ᱫᱚ ᱵᱟᱝ ᱜᱮ ᱥᱮ ᱚᱱᱠᱟ ᱢᱟᱨᱟᱝ ᱡᱟᱱᱣᱟᱨ ᱠᱚᱦᱚᱸ ᱟᱫᱚ ᱵᱟᱝ ᱜᱚᱡ ᱦᱩᱭ ᱠᱟᱱᱟ ᱥᱮ ᱮᱴᱟᱜ ᱚᱱᱠᱟ ᱦᱟᱹᱛᱤ ᱠᱚ ᱥᱮ ᱢᱟᱨᱟᱜ ᱠᱚ ᱚᱱᱠᱟ ᱫᱚ ᱵᱟᱝ ᱜᱮ, ᱛᱚ ᱟᱵᱚ ᱫᱚ ᱥᱚ-ᱥᱮᱫᱟᱭ ᱠᱷᱚᱱ ᱚᱱᱠᱟ ᱫᱚ ᱧᱮᱞ ᱦᱩᱭ ᱠᱟᱱᱟ ᱦᱟᱯᱲᱟᱢ ᱠᱚ ᱥᱩᱠᱨᱤ ᱠᱚᱜᱮ ᱠᱚ ᱜᱚᱡ ᱠᱚ ᱛᱟᱦᱮᱸᱜᱼᱟ᱾ ᱥᱩᱠᱨᱤ, ᱠᱩᱞᱟᱹᱭ ᱛᱳᱲ ᱱᱩᱠᱩ ᱠᱚᱜᱮ ᱜᱚᱡ ᱠᱚ ᱛᱟᱦᱮᱱᱟ᱾
ᱟᱪᱪᱷᱟ ᱟᱪᱪᱷᱟ ᱴᱷᱤᱠ ᱟᱹᱰᱤᱭᱟ ᱱᱟᱯᱟᱭ ᱠᱟᱛᱷᱟ᱾ ᱦᱮᱸ ᱟᱹᱞᱤᱧ ᱦᱚᱸ ᱥᱮᱸᱫᱽᱨᱟ ᱫᱚ ᱦᱟᱜ ᱞᱤᱧ ᱪᱟᱞᱟᱣ ᱵᱟᱲᱟ ᱠᱟᱱ ᱜᱮᱭᱟ ᱱᱟ ᱦᱮᱸ᱾ ᱟᱫᱚ ᱱᱚᱝᱠᱟ ᱡᱟᱦᱟ ᱱᱚᱜᱚᱭ ᱵᱤᱨ ᱥᱮᱸᱫᱽᱨᱟ ᱠᱚ ᱢᱟᱨᱟᱝ ᱢᱟᱨᱟᱝ ᱥᱮᱸᱫᱽᱨᱟ ᱠᱚ ᱦᱮᱸ ᱥᱮᱱ ᱵᱟ ᱠᱟᱱ ᱜᱮ ᱠᱚ ᱟᱞᱮ ᱟᱹᱛᱩ ᱠᱚᱨᱮᱱ ᱫᱚ ᱟᱫᱚ ᱟᱹᱞᱤᱧ ᱫᱚ ᱩᱱ ᱡᱚᱠᱷᱚᱡ ᱡᱟᱦᱟ ᱮᱸ ᱪᱟᱞᱟᱣ ᱞᱮᱱᱟ ᱠᱚ ᱡᱟᱦᱟᱸ ᱟᱹᱞᱤᱧ ᱞᱤᱧ ᱧᱮᱞ ᱠᱟᱫᱟ ᱩᱱᱚᱠᱷᱟᱡ ᱫᱚ ᱟᱹᱧᱤᱧ ᱦᱩᱰᱤᱧ ᱜᱮᱞᱤᱧ ᱛᱟᱦᱮᱸ ᱠᱟᱱᱟ᱾ ᱛᱚ ᱟᱫᱚ ᱵᱟᱝᱠᱚ ᱥᱮᱱ ᱪᱚ ᱠᱟᱜ ᱞᱤᱧᱟᱹ ᱚᱲᱟᱜ ᱦᱚᱲ ᱪᱮᱫᱟᱜ ᱥᱮ ᱥᱮᱸᱫᱽᱨᱟ ᱨᱮ ᱫᱚ ᱢᱟᱱᱮ ᱢᱟᱱᱮ ᱟᱹᱰᱤ ᱩᱱᱟᱹᱜ ᱫᱚ ᱵᱟᱝ ᱥᱚᱦᱚᱡ ᱜᱮᱭᱟ ᱟᱹᱰᱤ ᱠᱚᱥᱴᱚ ᱜᱮᱭᱟ ᱪᱮᱜ ᱥᱮ ᱢᱟᱨᱟᱝ ᱢᱟᱨᱟᱝ ᱵᱤᱨ ᱠᱚᱠᱚ ᱫᱟᱲᱟᱱᱟ ᱛᱚ᱾ ᱟᱫᱚ ᱱᱚᱜᱼᱚᱭ ᱫᱟᱠᱟ ᱫᱟᱠᱟ ᱨᱮᱸᱜᱮᱡ ᱦᱮᱸ ᱫᱟᱠᱟ ᱨᱮᱸᱜᱮᱡ ᱫᱟᱜ ᱛᱮᱛᱟᱝ ᱟᱹᱭᱩᱨ
ᱛᱟᱲᱟᱢ ᱩᱱᱠᱩ ᱥᱚᱸᱜᱮᱛᱮ ᱢᱤᱫᱴᱮᱱ ᱩᱱᱠᱩᱣᱟᱜ ᱥᱚᱢᱟᱱ ᱛᱮ ᱛᱟᱲᱟᱢ ᱦᱩᱭᱩᱜᱼᱟ ᱩᱱᱟᱹᱜ ᱥᱟᱺᱜᱤᱧ ᱵᱮᱨ᱾ ᱚᱱᱟ ᱦᱚᱸ ᱢᱮᱜᱴᱮᱱ ᱠᱟᱛᱷᱟ ᱠᱟᱱᱟ ᱚᱱᱟ ᱩᱸᱦᱟᱹᱜ ᱠᱚᱢ ᱩᱢᱮᱨ ᱨᱮ ᱩᱱᱟᱹᱜ ᱢᱮᱜᱴᱮᱱ ᱩᱱᱠᱩ ᱥᱟᱶᱛᱮ ᱴᱚᱠᱠᱚᱨ ᱮᱢ ᱦᱚᱸ ᱵᱟᱭ ᱜᱟᱱᱚᱜᱼᱟ ᱥᱮ᱾
ᱠᱤᱞ ᱜᱮᱭᱟ ᱦᱮᱸ ᱦᱮᱸ᱾ ᱛᱚ ᱟᱞᱤᱧ ᱫᱚ ᱦᱟᱸᱜ ᱱᱚᱸᱜᱼᱚᱭ ᱪᱟᱞᱟᱣ ᱫᱚᱞᱤᱧ ᱪᱟᱞᱟᱣ ᱠᱟᱱᱟ ᱟᱛᱩ ᱠᱚᱨᱮ ᱱᱚ ᱚᱭ ᱜᱤᱫᱽᱨᱟᱹ ᱠᱚᱦᱚ ᱡᱚᱴᱟᱣ ᱟᱛᱮ ᱥᱮᱫᱽᱨᱟ ᱵᱟᱲᱟ ᱦᱩᱭ ᱪᱟᱞᱟᱣ ᱦᱩᱭ ᱠᱟᱱ ᱜᱮᱭᱟ᱾ ᱡᱮᱞᱮᱠᱟ
ᱡᱟ ᱟᱹᱛᱩ ᱥᱩᱨ ᱠᱚᱨᱮ ᱵᱤᱨ ᱠᱚ ᱢᱮᱱᱟᱜᱼᱟ ᱛᱚ ᱟᱫᱚ ᱚᱱᱟ ᱵᱤᱨ ᱠᱚᱨᱮ ᱜᱮ ᱠᱩᱞᱟᱹᱭ ᱠᱚ ᱥᱮᱸ ᱥᱮᱸᱫᱽᱨᱟ ᱵᱟᱲᱟ ᱟᱫᱚ ᱠᱩᱞᱟᱹᱭ ᱠᱚᱫᱚ ᱟᱞᱤᱧ ᱡᱟ ᱞᱤᱧ ᱪᱟᱞᱟᱣ ᱠᱟᱱᱟ ᱠᱩᱞᱟᱹᱭ ᱠᱚᱫᱚ ᱦᱟᱸᱜ ᱵᱟᱝ ᱜᱚᱡ ᱫᱟᱲᱮ ᱠᱟᱜ ᱠᱚ ᱵᱟᱞᱮ ᱧᱟᱢ ᱠᱟᱜ ᱠᱚᱣᱟ᱾ ᱟᱫᱚ ᱱᱚᱜᱼᱚᱭ ᱱᱟᱦᱟᱜ ᱮᱸ ᱥᱤᱛᱩᱝ ᱫᱤᱱ ᱫᱚ ᱦᱟᱸᱜ ᱡᱚᱠᱷᱚᱱ ᱦᱩᱲᱩ ᱠᱚᱠᱚ ᱵᱟᱹᱲᱩ ᱵᱟᱹᱫᱽ ᱠᱷᱚᱱᱟᱜ ᱚᱲᱟᱜ ᱠᱚ ᱨᱟᱠᱟᱵ ᱟᱹᱜᱩᱭᱟ᱾ ᱠᱷᱚᱡ ᱫᱚ ᱟᱞᱮ ᱱᱚᱛᱮ ᱫᱚ ᱢᱟᱞᱴᱟ ᱠᱚ ᱢᱮᱱᱟᱜ ᱟᱥᱮ ᱢᱟᱞᱴᱟ ᱠᱚᱨᱮᱫᱚ ᱫᱚᱢᱮ ᱥᱟᱨᱜᱟ ᱠᱚ ᱧᱟᱢᱚᱜ ᱜᱮᱭᱟ ᱦᱮᱸ
ᱦᱳᱭ
ᱟᱫᱚ ᱩᱱᱠᱩ ᱥᱟᱨᱜᱟ ᱜᱚᱡ ᱠᱚᱜᱮ ᱱᱟᱜ ᱥᱮᱱ ᱵᱟᱲᱟ ᱦᱩᱭ ᱠᱟᱱᱟ ᱱᱟᱜ ᱩᱱᱠᱩ ᱥᱟᱨᱜᱟ ᱜᱚᱡ
ᱦᱳᱭ ᱦᱳᱭ ᱵᱟᱝᱜᱮ ᱱᱚᱣᱟ ᱫᱚ ᱟᱹᱞᱤᱧ ᱫᱚ ᱚᱱᱠᱟ ᱫᱚ ᱡᱮᱦᱮᱛᱩ ᱞᱟᱡᱟ ᱯᱟᱲᱟ ᱡᱤᱱᱤᱥ ᱫᱚ ᱵᱟᱹᱞᱤᱧ ᱢᱮᱛᱟᱜᱼᱟ ᱡᱮᱦᱮᱛᱩ ᱱᱚᱣᱟ ᱫᱚ ᱟᱵᱚ ᱥᱮᱫᱟᱭ ᱠᱷᱚᱱ ᱟᱵᱚᱨᱮᱱ ᱦᱟᱯᱲᱟᱢ ᱠᱚᱠᱚ ᱠᱟᱹᱢᱤ ᱟᱹᱜᱩ ᱟᱠᱟᱫᱟ ᱛᱚ ᱱᱤᱛᱚᱜ ᱦᱚᱲ ᱥᱟᱢᱟᱝ ᱥᱮ ᱦᱚᱲ ᱧᱮᱞᱛᱮ ᱚᱸᱰᱮ ᱡᱮ ᱥᱮᱸᱫᱽᱨᱟ ᱵᱟᱹᱧ ᱪᱟᱞᱟᱜᱼᱟ ᱱᱚᱣᱟ ᱠᱚ ᱡᱤᱱᱤᱥ ᱫᱚ ᱟᱹᱞᱤᱧ ᱫᱚ ᱞᱟᱡᱟᱣ ᱫᱚ ᱵᱟᱹᱞᱤᱧ ᱵᱩᱡᱷᱟᱹᱣᱟ ᱡᱮ ᱥᱮᱸᱫᱽᱨᱟ ᱫᱚ ᱟᱵᱚᱣᱟᱜ ᱢᱤᱫᱴᱮᱱ ᱞᱟᱡᱟ ᱯᱟᱲᱟ ᱡᱤᱱᱤᱥ ᱠᱟᱱᱟ ᱢᱮᱱᱛᱮ ᱥᱮ ᱱᱩᱠᱩ ᱠᱚ ᱡᱤᱱᱤᱥ ᱵᱚᱱ ᱡᱚᱢ ᱠᱚᱣᱟ ᱢᱮᱱᱛᱮ ᱱᱚᱣᱟ ᱡᱤᱱᱤᱥ ᱫᱚ ᱟᱹᱞᱤᱧ ᱫᱚ ᱞᱟᱡᱟ ᱦᱚᱸ ᱵᱟᱹᱞᱤᱧ ᱵᱩᱡᱼᱟ
ᱴᱷᱤᱠ ᱴᱷᱤᱠ ᱦᱮᱸ ᱥᱮᱸᱫᱽᱨᱟ ᱫᱚ ᱟᱵᱚᱣᱟᱜ ᱞᱟᱡᱟ ᱯᱟᱲᱟᱜ ᱡᱤᱱᱤᱥ ᱫᱚ ᱵᱟᱝ ᱠᱟᱱᱟ
ᱦᱳᱭ ᱟᱨ ᱡᱩᱫᱤ ᱡᱟᱦᱟᱸᱭ ᱡᱟᱦᱟᱸᱭ ᱱᱚᱣᱟ ᱱᱚᱣᱟ ᱱᱤᱭᱟᱹ ᱡᱟᱦᱟᱸᱭ ᱢᱮᱱᱟ ᱦᱳᱭᱛᱚ ᱱᱚᱣᱟ ᱫᱚ ᱞᱟᱡᱟ ᱯᱟᱲᱟᱜ ᱡᱤᱱᱤᱥ ᱠᱟᱱᱟ ᱛᱚ ᱟᱢᱟᱜ ᱢᱟᱭᱟᱢ ᱫᱚ ᱚᱠᱟ ᱠᱷᱚᱱ ᱦᱮᱡ ᱮᱱᱟ ᱟᱢᱨᱮᱱ ᱦᱟᱯᱲᱟᱢ ᱠᱚᱴᱷᱮᱱ ᱴᱷᱮᱱ ᱠᱷᱚᱱ ᱜᱮᱥᱮ ᱟᱢᱟᱜ ᱢᱟᱭᱟᱢ ᱫᱚ ᱦᱮᱡ ᱟᱠᱟᱱᱟ ᱛᱟᱦᱚᱞᱮ ᱟᱢᱟᱜ ᱢᱟᱭᱟᱢ ᱨᱮ ᱡᱚᱠᱷᱚᱱ ᱚᱱᱟ ᱡᱤᱱᱤᱥ ᱜᱮ ᱢᱮᱱᱟᱜᱼᱟ ᱛᱟᱦᱚᱞᱮ ᱟᱢ ᱢᱚᱪᱟᱛᱮ ᱡᱚᱢ ᱨᱮᱫᱚ ᱪᱮᱫ ᱵᱮᱯᱟᱨ ᱠᱟᱱᱟ
ᱦᱮᱸ ᱦᱮᱸ ᱱᱚᱣᱟ ᱫᱚ ᱟᱹᱰᱤ ᱢᱟᱨᱟᱝ ᱠᱟᱛᱷᱟ ᱠᱟᱱᱟ ᱪᱮᱫᱟᱜ ᱥᱮ ᱧᱮᱞ ᱟᱵᱚ ᱵᱚ ᱧᱮᱞᱮᱠᱷᱟᱱ ᱟᱵᱚᱨᱮᱱ ᱯᱟᱹᱦᱤᱞ ᱦᱟᱯᱲᱟᱢ ᱠᱚ ᱪᱮᱫ ᱞᱮᱠᱟ ᱠᱟᱛᱮᱫ ᱡᱤᱭᱚᱱ ᱠᱚ ᱠᱷᱟᱸᱰᱟᱣ ᱟᱹᱜᱩ ᱟᱠᱟᱫᱟ ᱪᱮᱫ ᱞᱮᱠᱟ ᱠᱟᱛᱮᱫ ᱦᱮᱸ ᱡᱚᱱᱛᱩ ᱡᱟᱱᱣᱟᱨ ᱥᱟᱞᱟᱜ ᱞᱟᱹᱲᱦᱟᱹᱭ ᱠᱟᱛᱮ ᱟᱵᱚ ᱟᱛᱩ ᱠᱚᱠᱚ ᱵᱮᱨᱮᱫ ᱟᱹᱜᱩ ᱟᱠᱟᱫᱟ
ᱦᱳᱭ
ᱦᱮᱸ ᱱᱚᱣᱟ ᱠᱚ ᱩᱭᱟᱹᱦᱟᱹᱨ ᱞᱮᱠᱷᱟᱱ ᱫᱚ ᱢᱟᱱᱮ ᱱᱤᱛᱚᱜ ᱦᱚᱸ ᱢᱮᱱ ᱞᱮᱠᱷᱟᱱ ᱫᱚ ᱩᱱᱠᱩᱣᱟᱜ ᱩᱱᱠᱩ ᱭᱟᱜ ᱢᱟᱭᱟᱢ ᱜᱮ ᱟᱵᱚᱣᱟᱜ ᱢᱟᱭᱟ ᱦᱚᱲᱢᱚ ᱨᱮ ᱞᱤᱜᱤᱱ ᱠᱟᱱᱟ
ᱦᱳᱭ ᱛᱚ ᱚᱱᱟᱛᱮ ᱟᱹᱞᱤᱧ ᱫᱚ ᱠᱷᱟᱨᱟ ᱵᱟᱹᱲᱤᱡ ᱫᱚ ᱵᱟ- ᱞᱤᱧ ᱢᱚᱱᱮᱭᱟ ᱡᱮ ᱟᱵᱚ ᱥᱮᱸᱫᱽᱨᱟ ᱠᱟᱛᱮᱫ ᱥᱮᱫᱟᱭ ᱠᱚ ᱡᱚᱢ ᱟᱠᱟᱫᱟ ᱛᱚ ᱱᱤᱛᱚᱜ ᱥᱮᱸᱫᱽᱨᱟ ᱠᱟᱛᱮᱫ ᱡᱚᱢ ᱞᱮᱠᱷᱟᱱ ᱥᱮ ᱦᱚᱲ ᱠᱚᱴᱷᱮᱱ ᱞᱟᱹᱭ ᱞᱮᱠᱷᱟᱱ ᱱᱚᱣᱟ ᱤᱭᱟᱹ ᱟᱹᱲᱤᱥ ᱵᱩᱡᱷᱟᱹᱜᱼᱟ ᱥᱮ ᱦᱚᱲ ᱵᱟᱹᱲᱤᱡ ᱠᱚ ᱢᱚᱱᱮᱭᱟ ᱱᱚᱣᱟ ᱫᱚ ᱟᱹᱞᱤᱧ ᱫᱚ ᱟᱹᱞᱤᱧᱟᱜ ᱢᱚᱱᱮ ᱨᱮᱫᱚ ᱟᱜᱷᱟᱫ ᱫᱚ ᱵᱟᱭ ᱵᱩᱡᱷᱟᱹᱣᱼᱟ ᱡᱮ ᱦᱚᱲ ᱪᱮᱫ ᱮᱢ ᱢᱚᱱᱮᱭᱮᱜᱼᱟ
ᱴᱷᱤᱠ ᱴᱷᱤᱠ ᱦᱮᱸ ᱟᱵᱤᱱᱟᱜ ᱢᱚᱱᱮᱨᱮ ᱡᱟ ᱪᱟᱞᱟᱜ ᱠᱟᱱᱟ ᱚᱱᱟ ᱫᱚ ᱟᱹᱰᱤ ᱥᱟᱹᱨᱤ ᱠᱟᱛᱷᱟ ᱠᱟᱱᱟ ᱜᱚᱝᱠᱮ ᱦᱮᱸ, ᱱᱚᱣᱟ ᱫᱚ ᱟᱵᱚ ᱫᱚ ᱯᱟᱞᱴᱟᱣ ᱫᱚ ᱵᱟᱝ ᱛᱟᱵᱚᱱᱟ ᱾ ᱟᱵᱚ ᱪᱮᱫ ᱞᱮᱠᱟ ᱢᱮᱱᱟᱜ ᱵᱚᱱᱟ? ᱦᱮᱸ, ᱡᱮᱠᱟ ᱵᱚ ᱤ ᱧᱤ ᱠᱚᱨᱟᱣ ᱟᱹᱜᱩᱭᱮᱫ ᱛᱟᱦᱮᱸᱫ ᱚᱱᱟ ᱵᱚ ᱠᱚᱨᱟᱣ ᱟᱹᱜᱩᱭ ᱜᱮᱭᱟ ᱾ ᱵᱚᱱᱫᱚ ᱵᱟᱝ ᱜᱟᱱᱚᱜᱼᱟ ᱾ ᱦᱮᱸ ᱾
ᱛᱚ ᱥᱟᱶᱛᱟ ᱨᱮ ᱟᱵᱚ ᱵᱟᱵᱚᱱ ᱩᱱᱱᱚᱛᱤᱭᱟ ᱚᱱᱟᱫᱚ ᱟᱹᱞᱤᱧ ᱫᱚ ᱵᱟᱹᱞᱤᱧ ᱢᱮᱱᱮᱜᱼᱟ, ᱠᱤᱱᱛᱩ ᱱᱚᱣᱟ ᱫᱚ ᱟᱵᱚᱣᱟᱜ ᱢᱤᱫᱴᱮᱱ ᱥᱮᱨᱣᱟ ᱨᱮᱱᱟᱜ ᱞᱮᱠᱟ ᱟᱹᱞᱤᱧ ᱦᱚᱸᱞᱤᱧ ᱢᱚᱱᱮᱭᱟ, ᱵᱟᱠᱷᱟᱱ ᱫᱚ ᱢᱮᱱ ᱵᱮᱱ ᱦᱮ ᱥᱮᱫᱟᱭ ᱦᱚᱲ ᱞᱮᱠᱟ ᱛᱟᱦᱚᱞᱮ ᱵᱟᱵᱚᱱ ᱚᱞ ᱯᱟᱲᱦᱟᱜᱼᱟ ᱾ ᱥᱮ ᱤᱱᱠᱟᱹᱜ ᱜᱮ ᱚᱥ ᱚᱥᱤᱠᱷᱱᱟᱹᱛ ᱜᱮᱵᱚᱱ ᱛᱟᱦᱮᱱᱟ ᱵᱟᱵᱚᱱ ᱥᱤᱠ- ᱥᱤᱠᱷᱱᱟᱹᱛᱚᱜᱼᱟ ᱵᱚᱠᱟ ᱡᱚᱛᱟ ᱜᱮᱵᱚᱱ ᱛᱟᱦᱮᱱᱟ ᱱᱚᱝᱠᱟ ᱫᱚ ᱵᱟᱝᱜᱮ ᱥᱤᱠᱷᱱᱟᱹᱛ ᱛᱚᱵᱚᱱ ᱢᱟᱲᱟᱝᱚᱢᱟ ᱾ ᱠᱤᱱ- ᱛᱩ ᱱᱚᱣᱟ ᱫᱚ ᱚᱠᱛᱚ ᱨᱮᱱᱟᱜ ᱡᱤᱱᱤᱥ ᱠᱟᱱᱟ, ᱡᱟᱦᱟᱸ ᱛᱤᱨᱮ ᱞᱟᱹᱠᱛᱤ ᱩᱱ ᱨᱮᱵᱚᱱ ᱪᱟᱞᱟᱜᱼᱟ ᱾
ᱴᱷᱤᱠ ᱴᱷᱤᱠ ᱾
ᱟᱨ ᱥᱟᱨᱟ ᱜᱷᱟᱹᱲᱤᱡ ᱱᱚᱣᱟ ᱪᱮᱛᱟᱱ ᱨᱮ ᱚᱠᱛᱚ ᱫᱚ ᱵᱟᱭ ᱮᱢᱚᱜ ᱞᱟᱜᱟᱜᱼᱟ ᱾
ᱦᱮᱸ, ᱱᱚᱣᱟ ᱫᱚ ᱟᱹᱰᱤ ᱥᱟᱹᱨᱤ ᱠᱟᱛᱷᱟ ᱠᱟᱱᱟ ᱜᱚᱝᱠᱮ ᱾
ᱦᱳᱭ, ᱱᱚᱜᱼᱚᱭ ᱛᱚ ᱚᱱᱠᱟᱱᱟᱜ ᱵᱚᱪᱷᱚᱨ ᱨᱮ ᱢᱤᱫ ᱵᱟᱨ ᱜᱮ ᱦᱩᱭᱩᱜᱼᱟ ᱟᱡᱳᱫᱤᱭᱟᱹ ᱵᱩᱨᱩ ᱥᱮᱸᱫᱽᱨᱟ ᱫᱚ ᱾ ᱚ ᱥᱮᱱᱚᱜ ᱫᱚ ᱟᱹᱞᱤᱧ ᱫᱚᱞᱤᱧ ᱢᱮᱱᱟ ᱚᱱᱟ ᱫᱚ ᱵᱟᱹᱲᱤᱡ ᱡᱤᱱᱤᱥ ᱫᱚ ᱵᱟᱝ ᱠᱟᱱᱟ ᱾ ᱨᱟᱹᱥᱠᱟᱹ ᱛᱮᱠᱚ ᱥᱮᱱᱚᱜᱼᱟ ᱦᱚᱲ ᱾
ᱦᱮᱸ ᱦᱮᱸ ᱾ ᱦᱮᱸ ᱟᱸᱡᱚᱢ ᱵᱟᱲᱟ ᱠᱟᱜ ᱭᱮᱭᱟᱞᱤᱧ ᱡᱮ ᱱᱚᱣᱟ ᱟᱡᱚᱫᱤᱭᱟᱹ ᱵᱩᱨᱩ ᱥᱮᱸᱫᱽᱨᱟ ᱠᱚ ᱥᱮᱱᱚᱜ ᱜᱮᱭᱟ ᱟᱫᱚ ᱩᱱ ᱡᱚᱠᱷᱚᱱ ᱫᱚ ᱢᱟᱱᱮ ᱟᱹᱰᱤ ᱡᱟᱭᱜᱟ ᱠᱚᱨᱮᱱ ᱦᱚᱲ ᱠᱚ ᱥᱮᱱᱚᱜᱼᱟ ᱾ ᱟᱫᱚ ᱟᱹᱞᱤᱧ ᱫᱚ ᱚᱱᱮ ᱤᱭᱩᱴᱩᱵᱽ ᱠᱚᱨᱮ ᱜᱮᱞᱤᱧ ᱧᱮᱞ ᱵᱟᱲᱟ ᱟᱠᱟᱫᱟ ᱦᱮᱸ ᱾ ᱛᱚ ᱟᱹᱰᱤ ᱢᱟᱱᱮ ᱦᱚᱲᱠᱚ ᱵᱩᱨᱩᱫ ᱵᱩᱨᱩᱫ ᱠᱚ ᱡᱟᱨᱣᱟᱜᱼᱟ ᱟᱨ ᱜᱟᱹᱰᱤ ᱜᱷᱚᱲᱟ ᱟᱛᱮᱫ ᱯᱩᱨᱟᱹ ᱦᱮᱸ ᱵᱷᱟᱲᱟ ᱴᱟᱲᱟ ᱠᱟᱛᱮ ᱵᱟᱥ ᱴᱟᱥ ᱠᱚᱛᱮ ᱠᱚ ᱥᱮᱱᱚᱜ ᱜᱮᱭᱟ ᱾
ᱦᱳᱭ, ᱟᱸᱡᱚᱢ ᱵᱮᱱ ᱱᱚᱣᱟ ᱚᱱᱟ ᱫᱚ ᱡᱮ, ᱡᱤᱞ ᱡᱚᱢ ᱥᱮ ᱡᱟᱦᱟᱱᱤᱡ ᱠᱚ ᱜᱚᱡ ᱚᱱᱟ ᱫᱚ ᱚᱱᱟ ᱫᱚ ᱢᱟᱨᱟᱝ ᱠᱟᱛᱷᱟ ᱫᱚ ᱵᱟᱝ ᱠᱟᱱᱟ ᱾ ᱚᱸᱰᱮ ᱫᱚ ᱚᱱᱮ ᱡᱟᱦᱟᱸᱭ ᱥᱮᱱᱚᱜ ᱟᱣ ᱟᱡᱳᱫᱤᱭᱟᱹ ᱵᱩᱨᱩ ᱥᱮᱸᱫᱽᱨᱟ ᱩᱱᱤ ᱚᱱᱟ ᱥᱮᱱ ᱞᱤᱱᱟᱹᱧ ᱤᱱᱟᱹ ᱞᱟᱹᱭ ᱥᱮ ᱚᱱᱟ ᱥᱮᱴᱮᱨ ᱜᱮ ᱨᱮᱱᱟᱜ ᱜᱮ, ᱨᱟᱹᱥᱠᱟᱹ ᱫᱚ ᱡᱮ ᱵᱟᱝᱢᱟ ᱤᱧ ᱟᱡᱚᱫᱤᱭᱟᱹ ᱵᱩᱨᱩᱧ ᱥᱮᱸᱫᱽᱨᱟ ᱟᱠᱟᱫᱟ ᱾
ᱴᱷᱤᱠ ᱴᱷᱤᱠ ᱟᱫᱚᱞᱤᱧ ᱧᱮᱞ ᱟᱠᱟᱫᱟ ᱥᱮ ᱱᱚᱣᱟ ᱵᱷᱤᱰᱭᱳ ᱠᱚᱨᱮ ᱦᱮᱸ ᱡᱮᱞᱮᱠᱟ ᱢᱟᱱᱮ ᱟᱹᱰᱤ ᱦᱚᱲ ᱾ ᱠᱚ ᱡᱟᱨᱣᱟ ᱠᱚᱜᱼᱟ ᱵᱩᱨᱩᱫ ᱵᱩᱨᱩᱫ ᱛᱟᱨᱯᱚᱨ ᱚᱸᱰᱮ ᱠᱷᱚᱱ ᱢᱤᱫᱴᱟᱝ ᱤᱭᱟᱹ ᱞᱮᱠᱟ ᱥᱤᱥᱴᱤ ᱠᱚᱜᱼᱟ ᱯᱩᱨᱟᱹ ᱯᱟᱛᱟ ᱢᱮᱱ ᱞᱮᱠᱟ ᱥᱤᱥᱴᱤ ᱠᱚᱜᱼᱟ ᱾ ᱦᱮᱸ, ᱫᱚᱠᱟᱱ ᱠᱚ ᱡᱚᱛᱚᱱᱟᱜ ᱛᱟᱦᱮᱱᱟ ᱾ ᱡᱚᱢ ᱧᱩ ᱫᱚᱠᱟᱱ, ᱫᱟᱠᱟ ᱫᱚᱠᱟᱱ ᱦᱮᱸ ᱟᱭᱢᱟ ᱢᱟᱱᱮ ᱦᱚᱲ ᱾ ᱠᱚ ᱡᱟᱨᱣᱟ ᱠᱚᱜᱼᱟ ᱾ ᱢᱟᱱᱮ ᱟᱹᱰᱤ ᱨᱟᱹᱥᱠᱟᱹ ᱜᱮ ᱵᱩᱡᱷᱟᱹᱜᱼᱟ ᱟᱫᱚ ᱚᱱᱠᱟ ᱦᱟᱸ ᱵᱟᱝᱞᱤᱧ ᱥᱮᱱ ᱟᱠᱟᱱᱟ, ᱧᱮᱞ ᱛᱮᱜᱮ ᱚᱱᱠᱟ ᱨᱟᱹᱥᱠᱟᱹᱞᱤᱧ ᱵᱩᱡᱷᱟᱹᱣ ᱠᱮᱫᱟ ᱾ ᱟᱫᱚ ᱡᱩᱫᱤ ᱚᱱᱠᱟ ᱡᱟᱦᱟᱸ ᱛᱤᱥ ᱪᱟᱱᱥ ᱞᱮ ᱧᱟᱢ ᱢᱟᱱᱮ ᱥᱩᱡᱳᱜ ᱧᱟᱢᱚᱜ ᱠᱷᱟᱱ ᱵᱚᱞᱮ ᱧᱟᱢ ᱠᱷᱟᱱ ᱥᱮᱱ ᱦᱩᱭᱩᱜᱼᱟ ᱦᱟᱸᱜ ᱟᱫᱚ ᱱᱚᱜᱼᱚᱭ ᱱᱟᱜ ᱟᱨᱠᱚ ᱞᱟᱹᱭᱮᱫᱟ ᱵᱚᱱᱫᱚ ᱵᱚᱱᱫᱚ ᱾ ᱱᱚᱣᱟ ᱫᱚ ᱵᱟᱝ ᱵᱚᱱᱫᱚ ᱚᱪᱚ ᱞᱟᱹᱠᱛᱤ ᱠᱟᱱᱟ ᱾
ᱛᱚ ᱥᱚᱨᱠᱟᱨ ᱦᱚᱸᱭ ᱪᱮᱥᱴᱟᱭᱮᱫ ᱜᱮᱭᱟᱭ ᱵᱚᱱᱫᱚ ᱨᱮᱱᱟᱜ ᱾ ᱠᱤᱱᱛᱩ ᱟᱵᱚᱨᱮᱱ ᱢᱟᱨᱟᱝ ᱜᱟᱹᱠᱷᱩᱲᱤᱭᱟᱹ ᱠᱚᱦᱚᱸ ᱦᱟᱞ ᱛᱚ ᱵᱟᱝᱠᱚ ᱟᱲᱟᱜᱟ ᱥᱮᱫᱟᱭ ᱠᱷᱚᱱ ᱵᱚᱱ ᱠᱟᱹᱢᱤ ᱟᱹᱜᱩᱣ ᱟᱠᱟᱫᱟ ᱟᱨ ᱱᱤᱛᱚᱜ ᱟᱡ ᱮ ᱢᱟᱱᱟ ᱵᱚᱱᱟ ᱚᱱᱟ ᱛᱚ ᱟᱨ ᱢᱟᱱᱟᱣ ᱠᱷᱟᱱ ᱛᱚ ᱟᱵᱚ ᱦᱚᱸ ᱵᱟᱵᱚᱱ ᱟᱸᱡᱚᱢᱟ ᱥᱮ ᱾ ᱦᱳᱭ ᱛᱚ ᱚᱱᱟ ᱦᱚᱸ ᱟᱹᱞᱤᱧ ᱦᱚᱸ ᱞᱤᱧ ᱟᱥᱚᱜ ᱜᱮᱭᱟ ᱟᱹᱞᱤᱧ ᱦᱚᱸ ᱵᱟᱝᱞᱤᱧ ᱥᱮᱱ ᱟᱠᱟᱱᱟ ᱛᱚ ᱢᱚᱱᱮᱨᱮ ᱢᱮᱱᱟᱜᱼᱟ ᱨᱟᱹᱥᱠᱟᱹ ᱾
ᱦᱮᱸ ᱜᱚᱝᱠᱮ ᱛᱟᱦᱚᱞᱮ ᱴᱟᱭᱤᱢ ᱠᱚᱢᱟ ᱪᱟᱵᱟᱜ ᱠᱟᱱᱟ ᱟᱫᱚ ᱟᱹᱞᱤᱧ ᱫᱚᱲᱦᱟ ᱞᱤᱧ ᱯᱷᱳᱱ ᱟᱵᱤᱱ ᱠᱟᱱᱟ ᱾ ᱦᱮᱸ ᱾ ᱟᱪᱪᱷᱟ ᱴᱷᱤᱠ ᱜᱮᱭᱟ ᱦᱮᱸ ᱦᱮᱸ ᱾